ᱦᱮᱸ ᱦᱮᱞᱳ ᱟᱸᱡᱚᱢᱚᱜ ᱠᱟᱱ ᱜᱮᱭᱟ ᱦᱮᱸ ᱡᱚᱦᱟᱨ ᱜᱮ᱾
ᱦᱮᱸ ᱟᱸᱡᱚᱢᱚᱜ ᱠᱟᱱᱟ ᱪᱮᱫ ᱞᱮᱠᱟ ᱢᱮᱱᱟᱢᱟ ᱦᱚᱸ ᱱᱟᱯᱼᱼ ᱯᱟᱭ ᱜᱤ ᱢᱤᱱᱟᱹᱧᱟ ᱟᱢᱜᱮ ᱚᱠᱟ ᱞᱮᱠᱟ ᱢᱮᱱᱟᱜ ᱢᱮᱭᱟ?
ᱤᱧ ᱦᱚᱸ ᱱᱟᱯᱟᱭ ᱜᱮ ᱢᱤᱱᱟᱹᱧᱟ᱾
ᱪᱮᱜ ᱠᱚᱢ ᱪᱤᱠᱟᱹᱭᱮᱜᱼᱟ ᱛᱟᱦᱚᱞᱮ ᱱᱤᱛᱚᱜ ᱫᱚ?
ᱟᱞᱮ ᱫᱚ ᱱᱤᱛᱚᱜ ᱫᱚᱼᱼ ᱦᱩᱲᱩ ᱨᱚᱦᱚᱭ ᱠᱟᱛᱮᱜ ᱵᱚᱞᱮ ᱢᱤᱜ ᱜᱷᱟᱹᱲᱤᱡ ᱞᱟᱦᱟ ᱨᱮᱞᱮ ᱦᱮᱜ ᱱᱟ ᱟᱞᱮᱥᱮᱫ ᱫᱚᱼᱼ ᱱᱤᱛᱚᱜ ᱫᱚ ᱦᱩᱲᱩᱨᱮ ᱟᱹᱰᱤ ᱠᱟᱡᱟᱠ ᱞᱮ ᱥᱟᱨᱫᱤᱣ ᱠᱟᱱᱟ᱾
ᱚᱻ ᱟᱹᱰᱤ ᱱᱟᱯᱟᱭ᱾ ᱛᱟᱦᱚᱞᱮ ᱵᱷᱟᱜᱤ ᱜᱮ ᱟᱯᱮ ᱫᱚ ᱫᱟᱜ ᱡᱟᱹᱲᱤᱭᱟᱯᱮ ᱠᱟᱱᱟᱭ ᱦᱮᱸ ᱵᱟᱝ?
ᱦᱮᱸ ᱟᱞᱮ ᱥᱮᱜ ᱫᱚ ᱫᱟᱜ ᱮᱜ ᱠᱟᱱ ᱜᱮᱭᱟ ᱵᱚᱞᱮ᱾
ᱦᱮᱸ
ᱱᱤᱛᱚᱜ ᱫᱚ ᱡᱟᱹᱥᱛᱤ ᱜᱮ ᱵᱚᱞᱮ ᱫᱟᱜ ᱫᱟᱭ ᱵᱚᱞᱮᱼᱼ ᱵᱟᱨ ᱯᱮ ᱫᱤᱱ ᱠᱷᱚᱱ ᱵᱚᱞᱮ ᱚᱱᱠᱟ ᱚᱱᱟ ᱠᱷᱚᱱ ᱞᱟᱦᱟ ᱫᱚ ᱵᱟᱭ ᱫᱟᱜ ᱮᱫᱟ᱾
ᱤᱫᱤ ᱠᱟᱫᱟ ᱯᱮ ᱟᱹᱰᱤ ᱡᱳᱨ ᱯᱮ ᱫᱷᱩᱨᱟᱹᱣ ᱠᱟᱱᱟ ᱦᱩᱲᱩ ᱨᱚᱦᱚᱭ᱾ ᱟᱞᱮ ᱥᱮᱱ ᱫᱚ ᱵᱟᱝ ᱟᱞᱮ ᱫᱚ ᱦᱚᱜᱼᱚᱭ ᱵᱟᱭ ᱫᱟᱜ ᱟᱞᱮ ᱫᱚ ᱵᱟᱭ ᱫᱟᱜ ᱟᱞᱮ ᱠᱟᱱᱟ᱾
ᱚ ᱵᱟᱭ ᱫᱟᱜ ᱫᱟ ᱟᱯᱮᱥᱮᱫ ᱫᱚ?
ᱵᱟᱝ ᱟᱞᱮ ᱥᱮᱱ ᱫᱚ ᱵᱟᱭ ᱫᱟᱜ ᱫᱟ ᱟᱨᱼᱼ ᱫᱟᱜ ᱨᱮᱦᱚᱸ ᱟᱫᱚ ᱥᱮᱨᱚᱠᱚᱢ ᱛᱚ ᱞᱟᱹᱴᱩ ᱫᱚ ᱵᱟᱭ ᱫᱟᱜ ᱫᱟ ᱞᱟᱹᱴᱩᱭ ᱫᱟᱜ ᱞᱮᱠᱷᱟᱱ ᱫᱚ ᱫᱟᱜᱼᱼ ᱛᱤᱸᱜᱩᱱᱟ ᱠᱷᱮᱛ ᱨᱮ ᱟᱫᱚ ᱫᱷᱤᱨᱤ ᱠᱷᱮᱛ ᱦᱚᱛᱮᱜ ᱛᱮ ᱫᱟᱜ ᱦᱚᱸ ᱵᱟᱝ ᱛᱤᱸᱜᱩᱱ ᱠᱟᱱᱟ᱾
ᱦᱮᱸ ᱦᱮᱸ ᱟᱨ ᱵᱚᱞᱮᱼᱼ ᱠᱚᱢ ᱧᱚᱜ ᱮ ᱫᱟᱜ ᱞᱮᱠᱷᱟᱡ ᱫᱚ ᱚᱱᱟ ᱴᱟᱺᱰᱤ ᱠᱚᱨᱮᱱᱟᱜ ᱠᱷᱮᱛ ᱠᱚᱨᱮ ᱫᱚ ᱫᱟᱜ ᱛᱚᱨ ᱟᱨ ᱵᱟᱝ ᱛᱤᱸᱜᱩᱜᱼᱟ᱾
ᱦᱳᱭ ᱦᱳᱭ ᱦᱳᱭ ᱦᱳᱭ ᱚᱱᱟ ᱵᱟᱹᱭᱦᱟᱹᱲ ᱨᱮᱜᱮ ᱚᱱᱟ ᱫᱚᱼᱼ ᱵᱟᱹᱭᱦᱟᱹᱲ ᱜᱮ ᱪᱟᱥᱚᱜᱼᱟ ᱵᱟᱹᱫ ᱨᱮᱫᱚ ᱵᱟᱝ ᱪᱟᱥᱚᱜ ᱠᱟᱱᱟ᱾
ᱦᱮᱸ
ᱛᱟᱦᱚᱞᱮ ᱫᱟᱠᱟ ᱠᱚᱯᱮ ᱡᱚᱢ ᱠᱮᱫᱟ ᱥᱮ ᱟᱹᱣᱨᱤ?
ᱫᱟᱠᱟ ᱠᱚᱫᱚ ᱱᱤᱛ ᱦᱟᱹᱵᱤᱡ ᱫᱚ ᱮᱱᱛᱮ ᱟᱹᱣᱨᱤᱞᱮ ᱡᱚᱢᱟ ᱫᱟᱠᱟ ᱫᱚᱼᱼ ᱵᱚᱞᱮ ᱛᱷᱚᱲᱟ ᱞᱮᱴ ᱧᱚᱜ ᱫᱚᱞᱮ ᱡᱚᱢ ᱛᱟᱦᱮᱜᱼᱟ᱾
ᱚ ᱟᱨ ᱛᱟᱦᱚᱞᱮ ᱢᱟᱱᱮ ᱥᱮᱨᱢᱟ ᱨᱮ ᱛᱤᱱᱟᱹᱜ ᱫᱷᱟᱣ ᱯᱮ ᱪᱟᱥᱟ ᱟᱯᱮ ᱫᱚ ᱦᱩᱲᱩ ᱫᱚ?
ᱟᱞᱮᱼᱼ
ᱟᱞᱮ ᱫᱚ ᱢᱤᱫ ᱫᱷᱟᱣ ᱜᱮ ᱢᱤᱫ ᱫᱷᱟᱣ ᱜᱮ ᱵᱟᱝ
ᱦᱮᱸ ᱡᱟᱦᱟᱸ ᱡᱟᱦᱟᱸ ᱥᱮᱫ ᱤᱧ ᱟᱸᱡᱚᱢ ᱟᱠᱟᱫᱟᱼᱼ ᱡᱟᱦᱟ ᱡᱟᱦᱟ ᱥᱮᱫ ᱤᱧ ᱟᱸᱡᱚᱢ ᱠᱟᱫᱟ ᱠᱤ ᱵᱚᱞᱮ ᱵᱟᱨ ᱫᱷᱟᱣ ᱠᱚ ᱤᱭᱟᱹᱭ ᱛᱟᱦᱮᱱᱟ ᱵᱚᱞᱮ ᱵᱚᱪᱷᱚᱨ ᱨᱮ ᱾ ᱡᱟᱦᱟᱸ ᱠᱚᱨᱮ ᱫᱚ ᱠᱚ ᱤᱭᱟᱹᱭ ᱛᱟᱦᱮᱸᱱᱟ ᱮᱱᱛᱜ ᱦᱩᱭᱩᱜ ᱛᱟᱦᱮᱸᱱᱟ ᱟᱞᱮᱥᱮᱫ ᱫᱚ ᱢᱟᱱᱮ ᱢᱤᱫ ᱫᱷᱟᱣ ᱜᱮ᱾
ᱚ ᱛᱟᱦᱚᱞᱮ ᱪᱮᱫ ᱞᱮᱠᱟ ᱥᱮᱨᱢᱟ ᱡᱟᱹᱲᱤ ᱵᱷᱚᱨᱥᱟ? ᱥᱟᱜᱮ ᱥᱮ ᱟᱯᱮᱥᱮᱫ ᱚᱱᱠᱟ ᱜᱟᱰᱟ ᱠᱚ ᱠᱮᱱᱮᱞ ᱠᱚ ᱥᱮ ᱥᱟᱵᱢᱟᱨᱥᱟᱞ ᱠᱚ ᱢᱮᱱᱟᱜᱼᱟ?
ᱵᱟ ᱚᱱᱟ ᱠᱚᱫᱚ ᱵᱟᱹᱱᱩᱜᱼᱟ ᱱᱚᱝᱠᱟ ᱵᱚᱞᱮᱼᱼ ᱫᱟᱜ ᱡᱟᱹᱲᱤᱭᱟᱭ ᱩᱱ ᱨᱮᱜᱮ ᱚᱱᱟ ᱤᱭᱟᱹ ᱤᱭᱟᱹ ᱚᱱᱟ ᱵᱷᱚᱨᱥᱟ ᱜᱮᱼᱼ ᱚᱱᱠᱟ ᱤᱭᱟᱹ ᱠᱚᱫᱚ ᱫᱟᱜ ᱫᱚ ᱵᱟᱝ ᱛᱟᱦᱮᱱ ᱛᱟᱦᱮᱱᱟ᱾ ᱥᱮ ᱜᱟᱰᱟ ᱠᱚᱦᱚᱸ ᱵᱚᱞᱮ ᱟᱹᱰᱤ ᱡᱟᱹᱥᱛᱤ ᱥᱤᱛᱩᱝ ᱞᱮᱠᱷᱟᱡ ᱫᱚ ᱟᱸᱡᱮᱫᱚᱜᱼᱼ ᱛᱟᱦᱮᱱ ᱜᱮᱭᱟ ᱚᱱᱟ ᱤᱭᱟᱹᱛᱮ ᱵᱚᱞᱮ ᱚᱱᱟ ᱠᱚᱨᱮ ᱛᱮᱫᱚ ᱵᱟᱝ ᱦᱩᱭᱩᱜᱼᱟ᱾
ᱚ ᱟᱯᱮ ᱥᱮᱱᱟᱜ ᱦᱟᱥᱟ ᱫᱚ ᱡᱟᱹᱱᱤᱡ ᱠᱟᱹᱴᱤᱡ ᱵᱷᱟᱜᱮ ᱧᱚᱜ ᱜᱮᱭᱟ ᱟᱨᱠᱤ ᱱᱟᱥᱮᱱᱟᱜ ᱫᱟᱜ ᱛᱮᱜᱮ ᱡᱟᱹᱱᱤᱡ ᱞᱚᱥᱚᱫᱚᱜᱼᱟ ᱵᱟᱝ?
ᱦᱮᱸ ᱚᱱᱠᱟ ᱫᱚ ᱚᱱᱠᱟ ᱧᱚᱜ ᱜᱮᱭᱟ ᱵᱚᱞᱮ ᱱᱟᱥᱮᱭᱟᱜ ᱫᱟᱜ ᱞᱮᱠᱟᱱ ᱵᱚᱞᱮᱼᱼ ᱛᱷᱚᱲᱟ ᱤᱭᱟᱹ ᱧᱚᱜ ᱰᱷᱮᱨ ᱧᱚᱜ ᱛᱚᱵᱮ ᱫᱚ ᱞᱚᱥᱚᱜᱚᱜ ᱜᱮᱭᱟ ᱦᱮᱸ
ᱟᱹᱰᱤ ᱱᱟᱯᱟᱭ ᱛᱟᱦᱚᱞᱮ ᱟᱨ ᱦᱩᱲᱩ ᱵᱮᱜᱚᱨ ᱟᱨ ᱡᱟᱦᱟᱱᱟᱜ ᱟᱱᱟᱡᱽ ᱯᱟᱹᱛᱤ ᱠᱚ ᱥᱚᱵᱽᱡᱤ ᱠᱚ ᱪᱮᱫ ᱠᱚᱯᱮ ᱪᱟᱥ ᱜᱮᱭᱟ?
ᱦᱮᱸ ᱟᱹᱞᱩ ᱠᱚᱞᱮ ᱪᱟᱹᱥ ᱛᱟᱦᱮᱸᱫ ᱜᱮᱭᱟ ᱥᱮ ᱵᱚᱞᱮᱼᱼ ᱩᱛᱩ ᱠᱚᱦᱚᱸ ᱵᱚᱞᱮ ᱚᱱᱟ ᱠᱚᱦᱚᱸ ᱪᱟᱥ ᱦᱩᱭᱩᱜ ᱛᱟᱦᱮᱸᱫ ᱜᱮᱭᱟ ᱟᱫᱚᱼᱼ ᱩᱱᱟᱹᱜ ᱦᱚᱸ ᱪᱟᱥ ᱫᱚ ᱵᱟᱝ ᱦᱩᱭᱩᱜᱼᱟ ᱵᱚᱞᱮ ᱢᱮᱱᱛᱮᱢ ᱟᱹᱠᱷᱨᱤᱧᱟ ᱚᱱᱠᱟ ᱫᱚ ᱵᱟᱝ ᱦᱩᱭᱩᱜ ᱛᱟᱦᱮᱱᱟ, ᱠᱷᱟᱹᱞᱤ ᱚᱲᱟᱜ ᱨᱮ ᱡᱚᱢ ᱞᱟᱹᱜᱤᱫ ᱢᱮᱱᱛᱮ ᱤᱱᱠᱟᱹ ᱵᱚᱞᱮ ᱞᱮ ᱤᱭᱟᱹᱛᱮᱼᱼ
ᱢᱟᱱᱮ ᱚᱲᱟᱜ ᱨᱮ ᱡᱚᱢ ᱞᱮᱠᱟ ᱯᱮ ᱨᱚᱦᱚᱭᱟ ᱦᱮᱸ ᱵᱟᱝ?
ᱦᱮᱸ ᱦᱮᱸ
ᱟᱫᱚ ᱚᱱᱟ ᱫᱚ ᱢᱟᱱᱮ ᱪᱮᱫ ᱚᱠᱟ ᱨᱮᱱᱟᱜ ᱫᱟᱜ ᱯᱮ ᱮᱢᱟ ᱯᱟᱣᱟ ᱫᱟᱜ ᱯᱮ ᱯᱟᱣᱟ ᱚᱠᱟ ᱨᱮᱱᱟᱜ?
ᱚᱱᱟ ᱚᱱᱟ ᱫᱟᱜ ᱫᱚ ᱚᱱᱟ ᱟᱸᱡᱮᱫ ᱪᱟᱸᱯᱟ ᱠᱟᱞ ᱠᱚᱼᱼ ᱤᱭᱟᱹ ᱤᱭᱟᱹ ᱠᱟᱱᱟ ᱥᱮ ᱵᱚᱞᱮ ᱮᱱᱛᱮᱫ ᱱᱮᱛᱟᱨ ᱫᱚ ᱱᱮᱛᱮ ᱚᱲᱟᱜ ᱚᱲᱟᱜ ᱠᱚ ᱤᱭᱟᱹ ᱠᱟᱜ ᱠᱷᱟ ᱫᱚ ᱡᱟᱦᱟᱸᱭ ᱫᱚ ᱚᱱᱟ ᱤᱭᱟᱹᱼᱼ ᱠᱚ ᱞᱟᱜᱟᱣ ᱛᱟᱦᱮᱸᱱᱟ ᱮᱱᱛᱮᱫ ᱚᱱᱟ ᱢᱮᱥᱤᱱ ᱛᱚ ᱚᱱᱟ ᱠᱷᱚᱡ ᱜᱮ ᱫᱟᱜ ᱞᱮ ᱤᱭᱟᱹᱭ ᱛᱟᱦᱮᱸᱱᱟ,
ᱚᱻ
ᱦᱮᱸ
ᱚᱱᱟ ᱛᱮᱜᱮ ᱯᱮ ᱨᱚᱦᱚᱭ ᱵᱟᱲᱟᱭᱟ ᱚᱲᱟᱜ ᱨᱮ ᱡᱚᱢ ᱞᱮᱠᱟ?
ᱦᱮᱸ ᱚᱲᱟᱜ ᱨᱮ ᱡᱚᱢ ᱞᱮᱠᱟ ᱟᱨ ᱟᱯᱮ ᱥᱮᱫ ᱫᱚ ᱚᱱᱛᱮ ᱫᱚ
ᱴᱮ ᱟᱞᱮ ᱥᱮᱫ ᱫᱚ ᱚᱱᱠᱟ ᱱᱚᱜ ᱚᱭ ᱦᱩᱲᱩ ᱜᱮᱛᱚ ᱴᱷᱤᱠ ᱴᱷᱟᱠ ᱪᱟᱥ ᱵᱟᱝ ᱦᱩᱭᱩᱜᱼᱟ ᱟᱨ ᱥᱚᱵᱽᱡᱤ ᱯᱟ ᱯᱟᱹᱛᱤ ᱫᱚ ᱚᱱᱮ ᱡᱟᱦᱟᱭ ᱛᱟᱠᱚᱣᱟᱜ ᱫᱚᱼᱼ ᱡᱩᱫᱤ ᱠᱩᱧ ᱢᱮᱱᱟᱜ ᱛᱟᱠᱚᱣᱟ ᱛᱟᱦᱞᱮ ᱡᱟᱦᱟᱸᱭ ᱠᱚᱣᱟᱜ ᱠᱩᱧ ᱢᱮᱱᱟᱜᱼᱟ ᱩᱱᱠᱩ ᱫᱚ ᱠᱟᱹᱴᱤᱡ ᱠᱚ ᱪᱟᱥ ᱧᱚᱜ ᱜᱮᱭᱟ᱾ ᱢᱟᱱᱮ ᱵᱟᱡᱟᱨ ᱨᱮ ᱟᱹᱠᱷᱨᱤᱧ ᱞᱮᱠᱟ ᱟᱨ ᱟᱞᱮ ᱫᱚ᱾ ᱚᱱᱠᱟ ᱵᱟᱲᱜᱮ ᱨᱮ ᱴᱩᱠ ᱴᱟᱠ ᱞᱮ ᱨᱚᱦᱚᱭᱟ ᱚᱲᱟᱜ ᱨᱮ ᱡᱚᱢ ᱞᱮᱠᱟ ᱟᱨᱠᱤ ᱥᱚᱵᱡᱤ ᱠᱚ, ᱡᱟᱹᱥᱛᱤ ᱫᱚ ᱵᱟᱝᱼᱟ ᱟᱨ ᱚᱱᱮ ᱛᱩᱲᱤ ᱠᱟᱹᱴᱤᱡᱼᱼ ᱞᱮ ᱨᱚᱦᱚᱭᱟ, ᱡᱟᱜᱮ ᱪᱷᱚ ᱢᱟᱥ ᱞᱮᱠᱟ ᱥᱩᱱᱩᱢ ᱦᱩᱭᱩᱜᱼᱟ᱾ ᱛᱩᱲᱤ ᱠᱟᱹᱴᱤᱡ ᱞᱮ ᱨᱚᱦᱚᱭ ᱧᱚᱜᱼᱟ᱾
ᱦᱮᱸ ᱟᱞᱮ ᱥᱮᱫ ᱦᱚᱸ ᱛᱩᱲᱤ ᱫᱚᱠᱚ ᱨᱚᱦᱚᱭ ᱫᱚᱠᱚ ᱨᱚᱦᱚᱭ ᱛᱟᱦᱮᱸᱱ ᱜᱮᱭᱟ ᱦᱮᱸ ᱟᱫᱚᱼᱼ ᱩᱱᱟᱹᱜ ᱡᱟᱹᱥᱛᱤ ᱫᱚ ᱵᱟᱠᱚ ᱨᱚᱦᱚᱭ ᱛᱟᱦᱮᱸᱱᱟ ᱵᱚᱞᱮ ᱟᱹᱰᱤ ᱠᱚᱢ ᱦᱚᱲ ᱜᱮᱠᱚ ᱨᱚᱦᱚᱭ ᱛᱟᱦᱮᱸᱱᱟ ᱟᱞᱮᱥᱮᱫ ᱫᱚ᱾ ᱵᱚᱞᱮ ᱥᱩᱱᱩᱢ ᱠᱚᱦᱚᱸ ᱚᱱᱟ ᱫᱚ ᱟᱞᱮ ᱫᱚ ᱦᱟᱛᱟᱣ ᱠᱟᱛᱮᱜ ᱜᱮᱞᱮ ᱡᱚᱢ ᱛᱟᱦᱮᱸᱱᱟ᱾ ᱵᱚᱞᱮ ᱵᱟᱝᱠᱚ ᱞᱟᱜᱟᱣᱮᱫ ᱛᱟᱦᱮᱸᱱᱟ ᱤᱭᱟᱹ ᱠᱚᱫᱚ ᱛᱩᱲᱤ ᱠᱚᱫᱚ᱾
ᱚ ᱛᱟᱦᱚᱞᱮ ᱟᱯᱮᱥᱮᱱ ᱫᱚ ᱚᱠᱟ ᱞᱮᱠᱟ ᱵᱤᱨ ᱵᱩᱨᱩ ᱠᱚ ᱪᱮᱫ ᱞᱮᱠᱟ ᱢᱮᱱᱟᱜ ᱟᱥᱮ ᱵᱟᱝᱟ? ᱵᱤᱨ ᱵᱩᱨᱩ ᱫᱚ ᱟᱞᱮ ᱥᱮᱫ ᱫᱚ ᱦᱮᱱᱟᱜ ᱜᱮᱭᱟ ᱵᱚᱞᱮ ᱟᱭᱢᱟ ᱜᱮ ᱵᱚᱞᱮ ᱮᱱᱛᱮᱫ ᱵᱩᱨᱩ ᱫᱤᱥᱚᱢᱼᱼ ᱜᱮᱭᱟ ᱟᱞᱮᱥᱮᱫ ᱢᱟ᱾ ᱚ
ᱦᱮᱸ
ᱟᱪᱪᱷᱟ ᱟᱨ ᱵᱤᱨ ᱫᱚ?
ᱵᱤᱨ ᱫᱚ ᱮᱱᱛᱮᱫ ᱚᱱᱟ ᱢᱟ ᱚᱲᱟᱜ ᱥᱩᱨ ᱥᱩᱨ ᱛᱮᱜᱮ ᱟᱨ ᱵᱩᱨᱩ ᱦᱚᱸ ᱚᱲᱟᱜ ᱥᱩᱨ ᱥᱩᱨ ᱛᱮᱜᱮ ᱦᱮᱱᱟᱜᱼᱟ ᱟᱞᱮ ᱫᱚ ᱵᱚᱞᱮᱼᱼ ᱥᱟᱦᱟᱱ ᱥᱟᱠᱟᱢ ᱠᱩ ᱞᱟᱹᱜᱤᱫ ᱫᱚ ᱵᱚᱞᱮ ᱮᱠᱫᱚᱢ ᱯᱩᱨᱟᱹ ᱤᱭᱟᱹ ᱜᱮᱛᱟᱞᱮᱭᱟ ᱵᱚᱞᱮ ᱵᱟᱢ ᱢᱮᱱᱟᱢ ᱫᱤᱠᱠᱟᱹᱛ ᱫᱚ ᱵᱚᱞᱮ,
ᱦᱮᱸ ᱦᱮᱸ ᱦᱮᱸ ᱦᱮᱸ ᱦᱮᱸ ᱵᱩᱡᱽ ᱠᱮᱫᱼᱟᱹᱧ᱾ ᱢᱟᱱᱮ ᱵᱟᱯᱮ ᱚᱥᱩᱵᱤᱫᱟᱜᱼᱟ ᱦᱮᱸ ᱵᱟᱝ?
ᱦᱮᱸ
ᱦ ᱛᱟᱦᱚᱞᱮ ᱩᱫ ᱯᱩᱴᱠᱟᱹ ᱠᱚᱫᱚ ᱛᱤᱦᱤᱧ ᱜᱟᱯᱟ ᱫᱚᱯᱮ ᱚᱠᱟ ᱞᱮᱠᱟ ᱧᱟᱢᱮᱫ ᱠᱚᱣᱟ ᱯᱮ ᱥᱮ ᱵᱟᱯᱮ ᱧᱟᱢᱮᱫ ᱠᱚᱣᱟ?
ᱦᱮᱸ ᱧᱟᱢᱚᱜ ᱛᱟᱦᱮᱸᱱ ᱜᱮᱭᱟ ᱠᱚ ᱩᱫ ᱯᱩᱴᱠᱟᱹ ᱠᱚ ᱧᱟᱢᱚᱜ ᱛᱟᱦᱮᱸᱱ ᱜᱮᱭᱟ ᱠᱩ᱾ ᱟᱞᱮᱭᱟᱜ ᱩᱱᱠᱩ ᱦᱚᱸ ᱵᱚᱞᱮ ᱵᱤᱨ ᱠᱷᱚᱡ ᱜᱮᱞᱮ ᱟᱹᱜᱩ ᱠᱚᱣᱟ ᱞᱮ ᱟᱨᱞᱮ ᱤᱭᱟᱹ ᱠᱚ ᱛᱟᱦᱮᱸᱱᱟ ᱵᱚᱞᱮ ᱤᱥᱤᱱ ᱠᱚ ᱛᱟᱦᱮᱸᱱᱟ᱾ ᱟᱨ ᱥᱮ ᱤᱱᱟᱹᱜ ᱰᱷᱮᱨ ᱠᱚ ᱧᱟᱢ ᱞᱮᱱ ᱠᱷᱟᱱ ᱫᱚ ᱯᱮᱲᱟ ᱠᱚᱦᱚᱸ ᱩᱱᱠᱩ ᱦᱚᱸ ᱵᱟᱞᱮ ᱫᱤᱯ ᱠᱚᱣᱟ ᱞᱮ ᱵᱚᱞᱮ ᱮᱱᱛᱮᱫ ᱡᱚᱢ ᱞᱮᱜᱟᱭ ᱯᱮ ᱢᱮᱱᱛᱮ, ᱯᱮᱲᱟ ᱠᱚᱦᱚᱸ ᱚᱱᱠᱟᱱ ᱡᱟᱭᱜᱟ ᱨᱮ ᱦᱮᱱᱟᱜ ᱠᱚᱣᱟ ᱩᱱᱠᱩ ᱫᱚ ᱦᱟ ᱛᱟᱣ ᱵᱷᱚᱨᱥᱟ ᱠᱚ ᱡᱚᱢ ᱛᱟᱦᱮᱸᱜᱼᱟ᱾
ᱦᱮᱸ, ᱦᱮᱸ ᱟᱫᱚᱢ ᱫᱚ ᱚᱱᱠᱟ ᱡᱟᱦᱟᱸᱭ ᱠᱟᱹᱴ ᱼᱴᱤᱡ ᱵᱟᱡᱟᱨ ᱥᱟᱭᱤᱰ ᱨᱮ ᱢᱮᱱᱟᱜ ᱠᱚᱣᱟ ᱚᱱᱛᱮ ᱫᱚ᱾ ᱵᱟᱝᱠᱚ ᱧᱟᱢᱚᱜᱼᱟ, ᱩᱱᱠᱩ ᱫᱚ ᱠᱤᱨᱤᱧ ᱠᱟᱛᱮᱜ ᱜᱮᱛᱚ ᱡᱚᱢ ᱦᱩᱭᱩᱜ ᱛᱟᱠᱚᱣᱟ᱾
ᱦᱮᱸ ᱦᱮᱸ
ᱦᱮᱸ ᱥᱮ ᱵᱟᱝᱼᱟ ᱟᱨ ᱟᱛᱳ ᱫᱤᱥᱚᱢ ᱨᱮᱫᱚ ᱱᱚᱣᱟ ᱠᱚᱫᱚ ᱟᱵᱚ ᱴᱷᱮᱱ ᱫᱚ ᱟᱵᱚ ᱫᱚ ᱱᱚᱣᱟ ᱫᱚ, ᱪᱮᱫ ᱠᱚ ᱞᱟᱹᱭᱟ ᱯᱨᱚᱠᱤᱛᱤᱭ ᱮᱢᱟ ᱵᱚᱱ ᱠᱟᱱᱟ᱾ ᱧᱟᱢ ᱟᱵᱚᱱ ᱥᱟᱨᱟ ᱫᱤᱱ᱾
ᱥᱟᱦᱟᱸᱭ
ᱟᱨ ᱡᱟᱦᱟᱸᱭ ᱚᱱᱠᱟ ᱵᱟᱡᱟᱨ ᱥᱟᱦᱟᱨ ᱨᱮᱠᱚ ᱛᱟᱦᱮᱸᱱᱟ ᱩᱱᱠᱩ ᱫᱚ ᱩᱱᱠᱩ ᱠᱚ ᱠᱳᱞ ᱟᱠᱚ ᱠᱷᱟᱱ ᱫᱚᱢᱮ ᱠᱚ ᱨᱟᱹᱥᱠᱟᱹᱜᱼᱟ᱾ ᱟᱛᱳ ᱫᱤᱥᱚᱢ ᱨᱮᱱᱟᱜ ᱡᱚ ᱵᱤᱞᱤ ᱠᱚ ᱧᱟᱢ ᱞᱮᱠᱷᱟᱱ- ᱦᱮᱸ
ᱦᱮᱸ ᱟᱨ ᱟᱞᱮ ᱥᱮᱫ ᱫᱚ ᱵᱤᱨ ᱠᱟᱱ ᱛᱮ ᱦᱚᱸ ᱵᱚᱞᱮ ᱚᱱᱟ ᱮᱱᱛᱮᱜ ᱛᱮᱨᱮᱞ ᱵᱤᱞᱤ᱾ ᱟᱸᱡᱚᱢ ᱠᱟᱜ ᱜᱮᱭᱟᱢ?
ᱦᱮᱸ ᱦᱮᱸ ᱛᱤᱭᱟᱜ ᱵᱟᱝ ᱡᱚᱢ ᱟᱠᱟᱫᱟᱹᱧ᱾
ᱦᱮᱸᱛᱚ, ᱚᱱᱟ ᱠᱚᱦᱚᱸ ᱵᱚᱞᱮ ᱟᱹᱰᱤ ᱤᱭᱟᱹᱜ ᱛᱟᱦᱮᱸᱱᱟ ᱡᱚᱜ ᱛᱟᱦᱮᱸᱱᱟ ᱦᱮᱸ᱾ ᱛᱚ ᱯᱮᱲᱟ ᱠᱚᱦᱚᱸ ᱚᱱᱟ ᱠᱚ ᱵᱚᱞᱮ ᱟᱞᱮ ᱫᱚ ᱵᱚᱞᱮ ᱯᱮᱲᱟᱜ ᱮᱢ ᱪᱟᱞᱟᱜ ᱠᱷᱟᱡ ᱚᱱᱟ ᱛᱚᱠᱷᱚᱱ ᱡᱚᱜ ᱟᱥᱮ ᱛᱚ ᱥᱟᱸᱫᱮᱥ ᱫᱚ ᱟᱞᱮ ᱫᱚ ᱚᱱᱟ ᱠᱚᱜᱮᱞᱮ ᱤᱫᱤᱭᱟ᱾
ᱦᱮᱸ, ᱚᱱᱟ ᱵᱟᱡᱟᱨ ᱨᱮᱭᱟᱜ ᱞᱟᱹᱰᱩ ᱠᱷᱟᱡ ᱫᱚ ᱵᱟᱝ, ᱦᱮᱸ᱾ ᱟᱞᱮ ᱦᱚᱸ ᱟᱞᱮ ᱦᱚᱸ ᱚᱱᱠᱟ ᱜᱮ ᱟᱞᱮᱨᱮᱱ ᱚᱱᱠᱟ ᱯᱮᱲᱟ ᱠᱚ ᱢᱮᱱᱟᱜ ᱠᱚ ᱛᱟᱞᱮᱭᱟ ᱠᱤᱪᱷᱩ ᱠᱤᱪᱷᱩ ᱚᱱᱠᱟ ᱵᱟᱡᱟᱨ ᱠᱚᱨᱮ᱾ ᱟᱫᱚ ᱚᱱᱠᱟ ᱫᱚ ᱞᱟᱹᱭᱟᱹᱧ ᱡᱮ ᱤᱧ ᱫᱩᱧ ᱞᱟᱹᱭᱟ ᱡᱮ ᱩᱱᱠᱩ ᱫᱚ ᱵᱚᱨᱚᱝ ᱞᱟᱹᱰᱩ ᱢᱤᱴᱷᱟᱹ ᱟᱞᱚᱢ ᱤᱫᱤ ᱟᱠᱚᱣᱟ ᱛᱚᱵᱩ ᱠᱚ ᱠᱩᱥᱤᱜᱼᱟ ᱚᱲᱟᱜ ᱫᱤᱥᱚᱢ ᱨᱮᱱᱟᱜ ᱞᱚᱣᱟ ᱠᱚ ᱞᱚᱣᱟ ᱞᱮ ᱤᱫᱤ ᱟᱠᱚᱣᱟ, ᱠᱚᱠᱷᱚᱱᱳ ᱩᱱᱠᱩ ᱨᱚᱠᱚᱡ ᱠᱚᱞᱮ ᱤᱫᱤ ᱟᱠᱚᱣᱟ᱾ ᱟᱨ ᱤᱭᱟᱹ ᱚᱲᱟᱜ ᱨᱮᱱᱟᱜ ᱟᱨᱚ ᱜᱟᱹᱭ ᱜᱟᱹᱭ ᱛᱚᱣᱟ ᱞᱮ ᱤᱫᱤ ᱟᱠᱚᱣᱟ ᱟᱫᱚ ᱫᱚᱢᱮ ᱠᱚ ᱠᱩᱥᱤᱜᱼᱟ, ᱫᱚᱢᱮ ᱠᱚ ᱨᱟᱹᱥᱠᱟᱹᱜᱼᱟ᱾
ᱦᱮᱸ, ᱟᱨᱦᱚᱸ ᱯᱷᱮᱨ ᱚᱱᱟ ᱠᱩᱫ ᱵᱤᱞᱤ ᱠᱚ
ᱦᱳᱭ ᱟᱫᱚ ᱩᱱᱠᱩ ᱫᱚ ᱚᱱᱮ ᱠᱤᱨᱤᱧ ᱠᱟᱛᱮᱫ ᱠᱚ ᱡᱚᱢᱟ ᱛᱚ, ᱟᱫᱚ ᱟᱛᱳ ᱫᱤᱥᱚᱢ ᱨᱮᱱᱟᱜ ᱧᱟᱢ ᱞᱮᱠᱷᱟᱱ ᱜᱮ ᱠᱚ ᱠᱩᱥᱤ ᱠᱩᱥᱤᱜ ᱜᱮᱭᱟ ᱠᱚ᱾
ᱦᱮᱸ ᱟᱹᱰᱤ ᱠᱩᱥᱤ᱾
ᱦᱮᱸ, ᱚᱱᱠᱟ ᱜᱮ ᱟᱞᱮ ᱦᱚᱸ᱾
ᱦᱩᱸ
ᱛᱟᱦᱚᱞᱮ ᱟᱯᱮ ᱥᱮᱱ ᱫᱚ ᱚᱠᱟ ᱞᱮᱠᱟ ᱵᱟᱦᱟ ᱥᱚᱦᱨᱟᱭ ᱠᱚ ᱢᱮᱱᱟᱜ-ᱟ ᱥᱮ ᱵᱟᱝ?
ᱦᱮᱸ ᱦᱮᱱᱟᱜ ᱜᱮᱭᱟ ᱵᱚᱞᱮ᱾ ᱤᱭᱟᱹᱭᱮᱫ ᱛᱟᱦᱮᱸ ᱜᱮᱭᱟ ᱠᱚ ᱵᱚᱞᱮ ᱟᱫᱚ ᱢᱟᱱᱟᱣ ᱜᱮ ᱛᱟᱦᱮᱸ ᱜᱮᱠᱚ
ᱚᱸ ᱛᱟᱦᱚᱞᱮ ᱪᱮᱫ ᱥᱚᱢᱚᱭ ᱟᱯᱮ ᱪᱮᱫ ᱥᱚᱢᱚᱭ ᱯᱮ ᱵᱟᱦᱟᱜ ᱟᱯᱮ ᱢᱟᱱᱮ ᱥᱚᱨᱦᱟᱭ ᱠᱚ ᱵᱟᱦᱟ ᱛᱚ ᱪᱮᱫ ᱥᱚᱢᱚᱭ?
ᱚᱱᱟ ᱫᱚ ᱟᱵᱚ ᱮᱛᱚᱫ ᱦᱚᱲ ᱛᱮ ᱢᱚᱸᱡᱽ ᱪᱮᱫ ᱛᱤᱱᱟᱹᱜ ᱨᱚᱠᱚᱢ ᱢᱮᱛᱟᱜ ᱛᱟᱦᱮᱱᱟ ᱚᱱᱠᱟ ᱢᱟᱹᱦᱱᱟᱹ ᱚᱱᱟ ᱮᱱᱛᱮᱫ ᱤᱭᱟᱹ ᱢᱟ ᱵᱟᱹᱧ ᱵᱟᱲᱟᱭ ᱚᱱᱠᱟ ᱢᱟ᱾
ᱟᱪᱪᱷᱟ ᱟᱢᱫᱚ ᱟᱪᱪᱷᱟ ᱵᱟᱢ ᱡᱮᱢᱚᱱ ᱵᱟᱦᱟ ᱫᱚ ᱦᱩᱭᱩᱜ ᱠᱟᱱᱟ ᱟᱵᱚ ᱫᱚ ᱯᱷᱟᱹᱜᱩᱱ ᱠᱷᱚᱱ ᱵᱚᱱ ᱵᱟᱦᱟᱜᱼᱟ᱾ ᱯᱷᱟᱹᱜᱩᱱ, ᱪᱟᱹᱛ,
ᱦᱮᱸ ᱩᱱ ᱨᱮᱜᱮ ᱦᱩᱭᱩᱜ ᱛᱟᱦᱮᱸᱜᱼᱟ᱾
ᱦᱮᱸ ᱟᱨ ᱥᱚᱨᱦᱟᱭ ᱫᱚ‌ ᱩᱱ ᱥᱚᱨᱦᱟᱭ ᱵᱚᱸᱜᱟ ᱟᱨ ᱠᱤ᱾ ᱟᱫᱚᱢ ᱥᱮᱫ ᱫᱚ ᱛᱚ ᱥᱟᱠᱨᱟᱛ ᱥᱚᱢᱚᱭ ᱦᱚᱸᱠᱚ ᱥᱚᱨᱦᱟᱭᱚᱜᱼᱟ, ᱟᱫᱚᱢ ᱥᱮᱫ ᱫᱚ ᱦᱚᱸᱜᱼᱚᱭ ᱠᱟᱹᱞᱤ ᱯᱩᱡᱟᱹ ᱟᱨᱠᱤ᱾ ᱠᱟᱹᱞᱤ ᱯᱩᱡᱟᱹ ᱯᱚᱨᱮ ᱯᱚᱨᱮ ᱛᱚ ᱟᱯᱮ ᱫᱚ
ᱟᱞᱮ ᱫᱚ ᱚᱱᱟ ᱥᱟᱠᱨᱟᱛ ᱦᱩᱭᱩᱜ-ᱟ ᱥᱮ ᱚᱱᱟ ᱚᱱᱟ ᱚᱠᱛᱚ ᱜᱮ ᱟᱞᱮ ᱫᱚ ᱥᱮᱫ ᱫᱚ ᱥᱚᱦᱨᱟᱭ ᱫᱚ ᱦᱩᱭᱩᱜ ᱛᱟᱦᱮᱸᱫᱼᱟ᱾
ᱚ ᱛᱚ ᱥᱚᱨᱦᱟᱭ ᱫᱚ ᱪᱮᱫ ᱞᱮᱠᱟ ᱛᱤᱱᱟᱹᱜ ᱫᱤᱱ ᱫᱷᱚᱨᱮ ᱯᱮ ᱥᱚᱨᱦᱟᱭᱚᱜᱼᱟ, ᱡᱩᱫᱤ ᱠᱟᱹᱴᱤᱡ ᱮᱢ ᱞᱟᱹᱭ ᱠᱮᱭᱟ ᱱᱟᱯᱟᱭ ᱠᱚᱜᱼᱟ᱾
ᱟᱞᱮ ᱫᱚ ᱚᱱᱮ ᱮᱱᱛᱮᱫ ᱢᱚᱬᱮ ᱢᱟᱦᱟᱸ ᱜᱮ ᱮᱱᱛᱮᱫ ᱥᱚᱦᱨᱟᱭ ᱫᱚ ᱠᱟᱱᱟ ᱟᱞᱮᱥᱮᱫ ᱫᱚ᱾
ᱚ ᱦᱮᱸ ᱟᱪᱪᱷᱟ ᱟᱪᱪᱷᱟ ᱢᱚᱬᱮ ᱢᱟᱦᱟᱸ ᱜᱮ ᱵᱟᱝ᱾
ᱦᱮᱸ ᱟᱨ ᱚᱱᱟ ᱢᱟᱱᱮ ᱤᱧ ᱚᱱᱛᱮ ᱡᱟᱦᱟᱸ ᱞᱮᱠᱟᱧ ᱧᱮᱞ ᱠᱟᱫᱟ᱾ ᱛᱮ ᱚᱱᱠᱟᱧ ᱞᱟᱹᱭᱟᱢ ᱠᱟᱱᱟ᱾ ᱵᱚᱞᱮ ᱮᱱᱛᱮᱫ ᱚᱱᱮ ᱩᱢ ᱩᱢ ᱦᱤᱞᱳᱜ ᱮᱱᱛᱫ ᱤᱭᱟᱹ ᱦᱤᱞᱳᱜ ᱮᱦᱚᱵ ᱦᱤᱞᱳᱜ ᱩᱢ ᱢᱟᱦᱟ ᱦᱮᱸ ᱦᱮᱸ ᱟᱨ ᱫᱚᱥᱟᱨ ᱦᱤᱞᱳᱜ ᱚᱱᱟ ᱦᱩᱭᱩᱜ ᱛᱟᱦᱮᱸᱫ ᱥᱮ ᱫᱟᱠᱟ ᱢᱟᱦᱟᱸ ᱛᱚ ᱟᱞᱮᱫ ᱫᱚ ᱩᱱ ᱦᱤᱞᱳᱜ ᱞᱮ ᱮᱱᱛᱮᱫ ᱞᱮ ᱵᱚᱸᱜᱟᱜ ᱛᱟᱦᱮᱸᱜᱼᱟ᱾
ᱚ ᱩᱢ ᱦᱤᱞᱳᱜ ᱜᱮᱯᱮ ᱵᱚᱸᱜᱟᱜᱼᱟ᱾
ᱦᱮᱸ ᱟᱨ ᱩᱱ ᱩᱱ ᱦᱤᱞᱳᱜ ᱜᱮ ᱵᱚᱞᱮ ᱮᱱᱛᱫ ᱤᱭᱟᱹ ᱥᱮᱛᱟᱜ ᱥᱚᱢᱚᱭ ᱩᱱᱠᱩ ᱤᱭᱟᱹ ᱜᱟᱹᱭ ᱠᱚ ᱤᱭᱟᱹ ᱠᱚ ᱛᱟᱦᱮᱸᱫ ᱥᱮ ᱡᱟᱜᱟᱣ ᱠᱚ ᱛᱟᱦᱮᱸᱫ ᱥᱮ᱾
ᱦᱮᱸ
ᱦᱮᱸ ᱚᱱᱠᱟ ᱟᱨ ᱛᱮᱥᱟᱨ ᱢᱟᱦᱟᱸ ᱦᱤᱞᱳᱜ ᱵᱚᱞᱮ ᱮᱱᱛᱮᱫ ᱛᱟᱹᱣ ᱦᱩᱭᱩᱜᱼᱟ ᱤᱭᱟᱹᱣᱟᱜ ᱫᱚ᱾
ᱦᱮᱸ ᱰᱟᱝᱨᱤ ᱠᱚ ᱠᱷᱩᱱᱴᱟᱹᱣ ᱠᱚᱣᱟ᱾
ᱰᱟᱹᱝᱨᱤ ᱞᱮ ᱠᱷᱩᱱᱴᱟᱹᱣ ᱠᱚᱣᱟ᱾
ᱦᱮᱸ
ᱦᱮᱸ ᱟᱨ ᱮᱱᱛᱮᱫ ᱚᱱᱮ ᱤᱭᱟᱹ ᱯᱩᱱ ᱢᱟᱦᱟᱸ ᱦᱤᱞᱳᱜ ᱫᱚ ᱮᱱᱛᱮ ᱚᱱᱟ ᱡᱟᱞᱮ ᱦᱩᱭᱩᱜ ᱛᱟᱦᱮᱱᱟ ᱚᱱᱠᱟ᱾
ᱦᱮᱸ ᱦᱮᱸ ᱡᱟᱞᱮ ᱦᱮᱸ ᱚᱱᱠᱟᱜᱮ ᱟᱞᱮ ᱥᱮᱱ ᱦᱚᱸ ᱟᱫᱚ, ᱟᱯᱮ ᱫᱚ ᱪᱮᱫ ᱞᱮᱠᱟᱯᱮ ᱞᱟᱹᱭᱫᱟ ᱡᱮ, ᱚᱸ ᱯᱩᱭᱞᱩ ᱫᱤᱱ ᱦᱤᱞᱳᱜ ᱢᱟᱱᱮ ᱩᱢ ᱢᱟᱦᱟᱸ, ᱩᱢ ᱢᱟᱦᱟᱸ ᱦᱤᱞᱳᱜ ᱜᱮ ᱟᱯᱮ ᱫᱚᱯᱮ ᱮᱻ ᱵᱚᱸᱜᱟᱜ ᱠᱟᱱᱟ ᱦᱮᱸ ᱵᱟᱝ᱾
ᱩᱢ ᱢᱟᱦᱟ ᱦᱤᱞᱳᱜ ᱵᱟᱝ ᱮᱱᱛᱮᱫ ᱫᱚᱥᱟᱨ ᱦᱤᱞᱚᱜ ᱡᱚᱠᱷᱚᱱ ᱫᱟᱠᱟᱭ ᱛᱟᱦᱮᱸ ᱱᱟᱠᱚ ᱩᱢ ᱢᱟᱦᱟᱸ ᱫᱚᱥᱟᱨ ᱚᱱᱛᱮᱫ ᱦᱤᱞᱚᱜ ᱩᱱᱤᱞᱳᱜ ᱫᱟᱠᱟ ᱦᱤᱞᱚᱜ ᱜᱮ ᱵᱚᱸᱜᱟ ᱦᱩᱭᱩᱜ ᱛᱟᱦᱮᱸᱜᱼᱟ᱾ ᱦᱮᱸ ᱟᱨ ᱟᱞᱮ ᱥᱮᱫ ᱵᱚᱸᱜᱟ ᱦᱩᱭᱩᱜ ᱛᱟᱦᱮᱸᱜᱼᱟ ᱥᱮ, ᱵᱚᱞᱮ ᱚᱱᱟ ᱵᱚᱸᱜᱟ ᱭᱟᱠᱚ ᱡᱟᱦᱟᱱᱤᱜ ᱵᱚᱸᱜᱟ ᱠᱚᱣᱟ ᱠᱚ ᱮᱱᱛᱮ ᱥᱩᱠᱨᱤ᱾ ᱛᱚ ᱟᱞᱮ ᱥᱮᱫ ᱫᱚ ᱚᱱᱟ ᱵᱚᱸᱜᱟ ᱡᱤᱞ ᱫᱚ ᱯᱮᱲᱟ ᱮᱱᱛᱮᱫ ᱞᱮ ᱱᱮᱣᱛᱟ ᱠᱟᱠ ᱠᱚᱼᱟ ᱥᱮ ᱛᱚ ᱚᱱᱟ ᱫᱚ ᱵᱚᱞᱮ ᱮᱱᱛᱮ ᱠᱷᱟᱹᱞᱤ ᱚᱱᱛᱮ ᱚᱲᱟᱜ ᱨᱮᱱ ᱡᱟᱦᱟᱸᱭ ᱠᱟᱱᱟ ᱠᱚ ᱩᱱᱠᱩ ᱜᱮᱠᱚ ᱡᱚᱢᱟ᱾ ᱟᱨ ᱦᱮᱸ ᱚᱱᱟ ᱟᱯ ᱦᱚᱸ ᱚᱱᱟᱛᱮᱫ ᱵᱚᱸᱜᱟ ᱡᱮᱥᱮ ᱦᱩᱭᱩᱜ ᱠᱟᱱᱟ ᱛᱚ ᱚᱱᱟ ᱚᱲᱟᱜ ᱨᱮ ᱮᱱᱛᱮᱫ ᱤᱭᱟᱹ ᱟᱵᱚ ᱠᱩᱲᱤ ᱡᱟᱱᱟᱝ ᱩᱱᱠᱩ ᱫᱚ ᱵᱟᱠᱚ ᱚᱱᱟ ᱡᱤᱞ ᱫᱚ ᱵᱚᱞᱮ ᱵᱟᱠᱚ ᱡᱚᱢᱟ᱾ ᱟᱞᱮ ᱥᱮᱫ ᱫᱚ ᱚᱱᱠᱟ ᱦᱩᱭᱩᱜ ᱛᱟᱦᱮᱸᱜᱼᱟ᱾
ᱚ ᱟᱨ ᱛᱟᱦᱚᱞᱮ ᱪᱮᱫ ᱠᱚ ᱞᱟᱹᱭᱟ᱾ ᱚᱱᱟ ᱫᱚᱯᱮ ᱥᱚᱲᱮᱭᱟ ᱥᱮ ᱪᱮᱫ ᱞᱮᱠᱟ?
ᱦᱮᱸ ᱚᱱᱟ ᱫᱚ
ᱚᱱᱟ ᱫᱚ ᱥᱚᱲᱮ ᱠᱟᱛᱮᱜ ᱜᱮ ᱵᱚᱞᱮ ᱚ ᱛᱟ ᱦᱮᱸ ᱢᱟᱱᱮ ᱚᱱᱟ ᱫᱚ ᱢᱟᱱᱮ ᱪᱮᱫ ᱠᱚ ᱞᱟᱹᱭᱟ ᱢᱟᱱᱮ ᱡᱟᱦᱟᱸ ᱡᱟᱦᱟᱸᱭ ᱠᱚᱯᱮ ᱢᱟᱱᱮ ᱱᱮᱶᱛᱟ ᱯᱮᱲᱟ ᱠᱚ ᱛᱟᱦᱮᱸᱱᱟ ᱱᱮᱣᱛᱟ ᱯᱮᱲᱟ ᱥᱟᱱᱟᱢ ᱠᱚ ᱯᱮ ᱡᱚᱢ ᱦᱚᱪᱚ ᱠᱚᱣᱟ
ᱥᱟᱱᱟᱢ ᱫᱚ ᱵᱟᱝ ᱩᱱᱠᱩ ᱛᱤᱱᱟᱹᱜ ᱚᱲᱟᱜ ᱨᱮᱱ ᱠᱟᱱᱟ ᱠᱚ ᱮᱱ ᱛᱮᱜ
ᱦᱮᱸ
ᱵᱟᱵᱟ ᱢᱟᱱᱮ ᱩᱱᱠᱩ ᱠᱷᱟᱹᱞᱤ ᱵᱚᱞᱮ ᱟᱵᱚ ᱮᱱ ᱛᱮᱫ ᱤᱭᱟᱹ ᱫᱚ ᱵᱟᱵᱟ ᱵᱚᱞᱮ
ᱚ ᱟᱨ ᱛᱟᱦᱞᱮ ᱠᱩᱲᱤ ᱜᱤᱫᱽᱨᱟᱹ ᱫᱚ ᱵᱟᱠᱚ ᱡᱚᱢᱟ
ᱠᱩᱲᱤ ᱜᱤᱫᱨᱟᱹ ᱫᱚ ᱵᱟᱝ
ᱚ ᱟᱨ ᱟᱞᱮᱥᱮᱱ ᱫᱚ ᱟᱞᱮᱥᱮᱱ ᱫᱚ ᱟᱯᱮᱥᱮᱱ ᱫᱚ ᱥᱩᱠᱨᱤ ᱯᱮ ᱞᱟᱹᱭ ᱠᱮᱫᱟ ᱵᱟᱝ ᱦᱮᱸ ᱟᱞᱮ ᱥᱮᱱ ᱫᱚ ᱥᱤᱢ ᱠᱚ ᱵᱚᱸᱜᱟ ᱠᱚᱣᱟ ᱟᱞᱮ ᱥᱮᱫ ᱫᱚ ᱥᱤᱢ ᱠᱚ ᱵᱚᱸᱜᱟ ᱠᱚᱣᱟ ᱟᱨ ᱡᱟᱦᱟᱸ ᱥᱳᱲᱮ ᱚᱱᱟ ᱫᱚ ᱩᱱᱠᱩ ᱡᱟᱦᱟᱸᱭ ᱩᱱᱠᱩ ᱯᱮᱲᱟ ᱵᱚᱞ ᱛᱮ ᱩᱱᱠᱩ ᱱᱟᱱᱟ ᱛᱟᱠᱚ ᱦᱚᱸ ᱱᱟᱱᱟ ᱠᱩᱢᱟᱹᱝ ᱩᱱᱠᱩ ᱟᱨ ᱚᱱᱟ ᱥᱟᱶ ᱛᱮ ᱫᱤᱫᱤ ᱛᱮᱭᱟᱝ ᱟᱨ ᱟᱞᱮ ᱦᱚᱸ ᱟᱞᱮ ᱚᱲᱟᱜ ᱨᱮᱱ ᱡᱟᱦᱟᱸ ᱛᱤᱱᱟᱹᱜ ᱜᱟᱱ ᱢᱮᱱᱟᱜ ᱞᱮᱭᱟ ᱵᱚᱭᱦᱟ ᱟᱞᱮ ᱦᱚᱸ ᱞᱮ ᱡᱚᱢ ᱫᱟᱲᱮ ᱭᱟᱜᱼᱟ᱾
ᱚ ᱟᱯᱮ ᱥᱮᱫ ᱫᱚ ᱚᱱᱠᱟ
ᱦᱮᱸ ᱟᱞᱮ ᱥᱮᱱ ᱫᱚ ᱚᱱᱠᱟ
ᱚᱻ
ᱢᱟᱱᱮ ᱵᱷᱤᱛᱟᱹᱨ ᱚᱲᱟᱜ ᱵᱷᱤᱛᱟᱹᱨ ᱚᱲᱟᱜ ᱨᱮ ᱚᱱᱠᱟ ᱥᱟᱠᱟᱢ ᱫᱚ ᱦᱚ ᱛᱟᱦᱮᱸᱱᱟ ᱢᱤᱫ ᱴᱟᱝ ᱠᱟᱛᱮᱜ ᱥᱟᱠᱟᱢ ᱟᱨᱠᱤ ᱫᱚ ᱦᱚ ᱛᱟᱦᱮᱸᱱᱟ᱾ ᱛᱤᱱᱟᱹᱜ ᱦᱚᱲ ᱠᱚ ᱡᱚᱢᱟ ᱩᱱᱟᱹᱜ ᱜᱟᱱ ᱥᱟᱠᱟᱢ ᱚᱱᱠᱟ ᱫᱚ ᱦᱚ ᱛᱟᱦᱮᱸᱱᱟ ᱡᱷᱚᱛᱚ ᱨᱮ ᱜᱮ ᱥᱳᱲᱮ ᱠᱟᱹᱴᱤᱡ ᱠᱟᱹᱴᱤᱡ ᱫᱚ ᱦᱚ ᱛᱟᱦᱮᱸᱱᱟ ᱟᱨᱮᱢ ᱪᱟᱞᱟᱜᱼᱟ ᱟᱨ ᱚᱸᱰᱮ ᱪᱟᱞᱟᱣ ᱠᱟᱛᱮᱫ ᱮᱢ ᱡᱚᱢᱟ ᱟᱫᱚ ᱚᱱᱟ ᱥᱟᱠᱟᱢ ᱫᱚ ᱵᱟᱠᱚ ᱚᱨᱟ ᱟᱨᱠᱤ ᱚᱨ ᱥᱩᱨ ᱠᱟᱛᱮ ᱫᱚ ᱵᱟᱢ ᱡᱚᱢᱟ
ᱚᱻ ᱚᱱᱠᱟ ᱠᱟᱱᱟ ᱵᱟᱝ ᱮᱱᱛᱮ ᱟᱞᱮ ᱥᱮᱫ ᱫᱚ ᱚᱱᱛᱮ ᱠᱩᱲᱤ ᱦᱚᱲ ᱢᱟ ᱮᱱᱛᱮ ᱵᱟ ᱠᱚ ᱵᱟᱠᱚ ᱡᱚᱢ ᱛᱟᱦᱮᱸᱜᱼᱟ ᱛᱷᱚᱨ ᱛᱚ ᱟᱫᱚ ᱚᱱᱟ ᱫᱚ ᱚᱱᱟ ᱡᱤᱱᱤᱥ ᱫᱚ ᱵᱚᱞᱮ ᱵᱟᱹᱧ ᱵᱟᱲᱟ ᱭᱟ
ᱟᱵᱚ ᱚᱱᱟ